ᱡᱚᱦᱟᱨ ᱜᱮ ᱜᱟᱝᱠᱮ ᱟᱡᱚᱢᱚᱜ ᱠᱟᱱᱟ
ᱦᱚᱜ ᱦᱳᱭ ᱡᱚᱦᱟᱨ ᱜᱮ ᱱᱤᱛᱚᱜ ᱟᱸᱡᱚᱢᱚᱜ ᱠᱟᱱᱟ
ᱦᱩᱸ
ᱦᱳ ᱜᱚᱢᱠᱮ ᱛᱟᱦᱚᱞᱮ ᱱᱟᱯᱟᱭ ᱜᱮ
ᱦᱳᱭ ᱱᱟᱯᱟᱭ ᱵᱟᱲᱟ ᱜᱮ ᱪᱮᱫ ᱠᱚᱢ ᱪᱤᱠᱟᱹ ᱵᱟᱲᱟᱭᱫᱟ ᱛᱟᱦᱚᱞᱮ
ᱦᱳᱭ ᱜᱚᱝᱠᱮ ᱱᱤᱛᱚᱜ ᱫᱚ ᱦᱟᱸᱜ ᱟᱯᱟᱛᱚᱛᱚ ᱜᱤᱛᱤᱡ ᱦᱩᱭᱟᱠᱟᱱᱟ ᱡᱤᱨᱟᱹᱜᱣ ᱦᱩᱭᱩᱜ ᱠᱟᱱᱟ ᱟᱨ ᱡᱚᱛᱚᱜ ᱜᱮ ᱱᱟᱯᱟᱭ ᱜᱮᱭᱟ ᱠᱚ ᱟᱯᱟᱛᱚᱛᱚ ᱦᱟᱸᱜ
ᱦᱳᱭ ᱮᱱᱠᱷᱟᱱ ᱮᱱᱟᱝ ᱡᱟᱦᱟᱸ ᱞᱮᱠᱟᱞᱟᱝ ᱜᱟᱞᱢᱟᱨᱟᱜ ᱠᱟᱱ ᱛᱟᱦᱮᱸᱫ ᱜᱮ ᱚᱱᱮ ᱥᱟᱹᱨᱤ ᱜᱮ ᱯᱟᱹᱦᱤᱞ ᱡᱟᱦᱟᱸ ᱞᱮᱠᱟ ᱜᱤᱫᱽᱨᱟᱹ ᱵᱮᱲᱟᱨᱮ ᱡᱟᱦᱟᱸᱮ ᱞᱮᱠᱟ ᱨᱟᱹᱥᱠᱟᱹ ᱦᱩᱸ ᱠᱚ ᱠᱟᱛᱷᱟ ᱜᱤᱲ ᱞᱮᱠᱷᱟᱱ ᱥᱟᱹᱨᱤᱜᱮ ᱟᱹᱰᱤ ᱨᱚᱢᱚᱡᱽ ᱜᱮ ᱵᱩᱡᱷᱟᱹᱜᱼᱟ ᱟᱨ ᱚᱱᱟ ᱠᱚ ᱫᱤᱱ ᱟᱹᱰᱤᱜᱮ ᱩᱭᱟᱹᱨ ᱦᱤᱡᱩᱜᱼᱟ ᱪᱮᱫᱟᱜ ᱵᱟᱝ ᱟᱢᱫᱚᱢ ᱞᱟᱴᱷᱩ ᱠᱟᱱᱟ ᱟᱫᱚ ᱱᱤᱛᱚᱜ ᱨᱮ ᱫᱚ ᱚᱝᱠᱟ ᱞᱮᱠᱟ ᱠᱟᱹᱴᱤᱡ ᱢᱮᱱ ᱞᱮᱠᱟ ᱫᱚ ᱵᱟᱢ ᱨᱟᱹᱥᱠᱟᱹ ᱜᱮᱭᱟ ᱦᱮᱸᱥᱮ
ᱦᱩᱸ ᱦᱩᱸ ᱦᱩᱸ
ᱥᱟ. ᱨᱤ ᱜᱮ ᱮᱠᱷᱚᱱ ᱠᱟᱛᱷᱟ ᱫᱤᱥᱟ. ᱞᱮᱱᱠᱷᱟᱡ ᱜᱮ ᱢᱟᱱᱮ ᱟᱹᱰᱤ ᱪᱮᱫᱠᱟ ᱜᱮᱪᱚᱝ ᱵᱩᱡᱷᱟᱹᱟ
ᱦᱳᱭ ᱜᱚᱢᱠᱮ ᱮᱠᱫᱚᱢ ᱴᱷᱤᱠ ᱠᱟᱛᱷᱟ ᱵᱮᱱ ᱞᱟᱹᱭ ᱠᱮᱜᱼᱟ ᱚᱱᱟ ᱠᱚ ᱠᱟᱛᱷᱟ ᱫᱤᱥᱟᱹ ᱞᱮᱱᱠᱷᱟᱱ ᱫᱚ ᱱᱤᱛᱚᱜ ᱦᱮᱸ ᱨᱟᱹᱥᱠᱟᱹ ᱵᱩᱡᱷᱟᱹᱜ ᱜᱮᱭᱟ ᱟᱫᱚ ᱱᱤᱛᱚᱜ ᱫᱚ ᱦᱟᱨᱟᱱᱚᱜ ᱦᱩᱭ ᱠᱟᱱᱟ ᱥᱮ ᱟᱫᱚ ᱦᱟᱸᱜ ᱚᱱᱠᱟ ᱞᱮᱠᱟ ᱚᱱᱠᱟ ᱫᱚ ᱦᱟᱸᱜ ᱵᱟᱝ ᱦᱟᱜ ᱱᱤᱛᱚᱜ ᱫᱚ ᱟᱭᱢᱟ ᱞᱮᱠᱟᱱ ᱡᱤᱭᱚᱱ ᱨᱮᱱᱟᱜ ᱪᱟᱯ ᱠᱚ ᱢᱮᱱᱟᱜ ᱛᱟᱵᱚᱱ ᱜᱮᱭᱟ ᱚᱱᱟ ᱥᱟᱶᱛᱮ ᱠᱮᱨᱤᱭᱟᱨ ᱦᱚᱸ ᱜᱚᱲᱚᱳ ᱨᱟᱠᱟᱵ ᱞᱟᱜᱟᱣ ᱟᱵᱚᱱᱟ ᱦᱮᱸ ᱟᱫᱚ ᱦᱟᱸᱜ ᱮᱴᱟᱜ ᱠᱟᱹᱢᱤ ᱨᱮᱜᱮ ᱦᱟᱸᱜ ᱱᱤᱛᱚᱜ ᱫᱚ ᱦᱟᱸᱜ ᱵᱮᱥᱛᱚ ᱵᱚᱱ ᱛᱟᱦᱮᱱ ᱠᱟᱱᱟ ᱚᱞᱚᱜ ᱯᱟᱲᱦᱟᱣ ᱥᱟᱶᱛᱮᱴ ᱯᱷᱮᱢᱮᱞᱤ ᱠᱚ ᱦᱮᱱᱟᱜ ᱠᱚᱛᱟ ᱵᱚᱱ ᱜᱮᱭᱟ ᱟᱨᱠᱤ ᱟᱪᱷᱟ ᱜᱚᱢᱠᱮᱝᱠᱟ ᱫᱤᱱᱟᱹᱢ ᱡᱤᱭᱚᱱ ᱨᱮ ᱢᱤᱫᱴᱮᱱ ᱦᱮᱸ ᱫᱟᱬᱟ ᱫᱚ ᱟᱵᱚ ᱴᱷᱮᱱ ᱛᱤᱱᱟᱹᱜ ᱤᱢᱯᱚᱴᱮᱱ ᱜᱮᱛᱟ ᱵᱚᱱᱟ ᱥᱮ ᱫᱟᱬᱟ ᱚᱠᱟ ᱚᱠᱟ ᱡᱟᱭᱜᱟ ᱟᱯᱮ ᱥᱮᱫ ᱫᱟᱬᱟ ᱡᱟᱭᱜᱟᱱ ᱢᱮᱱᱟᱜ-ᱟ ᱱᱤᱭᱟᱹ ᱪᱷᱟᱰᱟ ᱚᱠᱟ ᱚᱠᱟ ᱡᱟᱭᱜᱟᱢ ᱪᱟᱞᱟᱣ ᱟᱠᱟᱱᱟ ᱫᱟᱬᱟ ᱫᱚ ᱦᱟᱸᱜ ᱟᱨ ᱫᱟᱬᱟ ᱪᱮᱫᱟᱜ ᱫᱟᱬᱟ ᱠᱟᱛᱮᱫ ᱪᱮᱫ ᱥᱤᱠᱷᱱᱟᱹᱛ ᱵᱚᱱ ᱧᱟᱢ ᱮᱫᱟ ᱱᱚᱣᱟ ᱠᱟᱹᱴᱤᱡ ᱮᱢ ᱞᱟᱹᱭ ᱞᱮᱠᱷᱟᱱ ᱵᱷᱟᱹᱜᱤ ᱠᱚᱜ-ᱟ
ᱱᱟᱯᱟᱭ ᱪᱮᱛ ᱮᱱᱠᱷᱟᱱ ᱱᱚᱜ-ᱚᱭ ᱡᱮ ᱫᱟᱬᱟ ᱫᱟᱬᱟ ᱢᱮᱱ ᱫᱟᱬᱟ ᱫᱚ ᱟᱵᱚ ᱢᱟᱱᱢᱤ ᱡᱤᱭᱚᱱ ᱨᱮᱫᱚ ᱮᱠᱟᱞ ᱞᱟᱜᱛᱤ ᱠᱟᱱᱟ ᱪᱮᱫᱟᱜ ᱵᱟᱝᱢᱟ ᱫᱲᱟ ᱪᱞᱟᱛᱮ ᱱ ᱟᱢ ᱡᱩᱫᱤ ᱮᱱᱠᱷᱟᱱ ᱢᱤᱫᱴᱟᱱ ᱡᱟᱭᱜᱟ ᱨᱮᱜᱮᱢ ᱛᱟᱦᱮᱱᱟ ᱮᱱᱠᱷᱟᱱ ᱵᱟᱭᱨᱮ ᱨᱮ ᱪᱮᱫ ᱦᱩᱭᱩᱜ ᱚᱱᱟ ᱢᱟᱲᱟᱭ ᱜᱮᱭᱟ ᱥᱮ
ᱦᱮᱸ ᱮᱠᱫᱚᱢ ᱜᱚᱢᱠᱮ
ᱱᱟ ᱡᱜᱟ ᱚᱸᱰᱮ ᱨᱮᱱ ᱦᱚᱲ ᱠᱚ ᱚᱸᱰᱮ ᱠᱚ ᱤᱡ ᱢᱟᱱᱮ ᱞᱟᱹᱠᱛᱤ ᱠᱟᱱᱟ ᱟᱨ ᱪᱮᱫᱟᱜ ᱵᱟᱝᱢᱟ ᱫᱟᱟᱲᱟ ᱞᱮᱠᱷᱟᱱ ᱢᱚᱱᱮ ᱨᱮᱦᱚᱸ ᱢᱤᱫᱴᱮᱱ ᱥᱟᱱᱛᱤ ᱥᱮ ᱥᱩᱠ ᱵᱩᱡᱟ-ᱟ ᱴᱷ ᱜᱮ ᱛᱟᱦᱮᱸ ᱠᱚᱜ-ᱟ ᱮᱱᱠᱷᱟᱱ ᱫᱚ ᱱᱟᱯᱟᱭ ᱵᱟᱝ ᱵᱩᱡᱷᱟᱹᱜ-ᱟ ᱵᱟᱭᱨᱮ ᱥᱮᱫ ᱞᱟᱦᱟ ᱥᱮᱫ ᱦᱚᱸ ᱫᱟᱱᱟᱱᱟᱜ ᱟᱹᱜᱩ ᱞᱮᱭᱟ ᱥᱮ ᱚᱱᱠᱟ ᱞᱮᱠᱟᱢ ᱤᱡ ᱫᱟᱲᱟ ᱠᱟᱛᱮᱜ ᱚᱱᱛᱮ ᱨᱮ ᱵᱟᱨ ᱯᱮ ᱫᱤᱱ ᱵᱤᱛᱟᱹᱣ ᱠᱟᱛᱮᱢ ᱦᱤᱡᱩᱜ-ᱟ ᱮᱱᱠᱷᱟᱱ ᱢᱚᱱᱮ ᱡᱤᱣᱤ ᱨᱮ ᱟᱭᱢᱟᱜᱮ ᱢᱟᱱᱮ ᱨᱟᱹᱥᱠᱟᱹ ᱵᱩᱡᱷᱟᱹᱜ-ᱟ ᱟᱨ ᱟᱭᱢᱟ ᱞᱮᱠᱟᱱ ᱵᱟᱰᱟᱭ ᱠᱷᱚᱱ ᱵᱟᱰᱟᱭ ᱧᱟᱢᱟ ᱡᱮ ᱚᱸᱰᱮ ᱚᱠᱟᱞᱮᱠᱟ ᱚᱱᱛᱮ ᱚᱱᱛᱮ ᱟᱨ ᱚᱱᱛᱮᱱᱟᱜ ᱢᱟᱱᱮ ᱦᱚᱲ ᱠᱚᱣᱟ ᱵᱮᱵᱷᱟᱨ ᱠᱚ ᱥᱮ ᱚᱱᱛᱮ ᱪᱟᱥᱵᱟᱥ ᱟᱹᱰᱤ ᱟᱭᱢᱟ ᱞᱮᱠᱟᱱᱟᱜ ᱦᱮᱱᱟᱜ-ᱟ ᱟᱫᱚ ᱟᱢᱮᱢ ᱵᱟᱰᱟᱭ ᱛᱤᱭᱜ ᱫᱟᱲᱮᱭᱟᱜ-ᱟ ᱦᱮᱸᱥᱮ ᱟᱢ ᱫᱚ ᱚᱱᱠᱟᱹᱞᱮᱠᱟ ᱫᱟᱬᱟᱱ ᱮᱢ ᱪᱟᱞᱟᱣ ᱵᱟᱲᱟ ᱠᱟᱱᱟ ᱥᱮ ᱵᱟᱝ
ᱦᱳᱭ ᱜᱚᱢᱠᱮ ᱪᱟᱞᱟᱣ ᱟᱠᱟᱱ ᱜᱤᱭᱟᱹᱧ ᱫᱟᱬᱟ ᱫᱚ ᱤᱧ ᱴᱷᱮᱱ ᱦᱚᱸ ᱟᱹᱰᱤ ᱜᱩᱱᱢᱟᱱᱟᱜ ᱠᱟᱱ ᱜᱮᱭᱟ ᱡᱟᱦᱟᱸ ᱫᱚ ᱢᱟᱹᱱᱢᱤ ᱡᱤᱭᱚᱱ ᱨᱮ ᱱᱚᱝᱠᱟ ᱫᱟᱬᱟ ᱞᱟᱹᱠᱛᱤ ᱠᱟᱱᱟ ᱡᱮᱢᱚᱱᱮᱢ ᱞᱟᱹᱭ ᱠᱮᱜ-ᱟ ᱵᱤᱵᱷᱤᱱᱱᱚ ᱡᱟᱭᱜᱟ ᱨᱮ ᱚᱸᱰᱮᱱᱟᱜ ᱵᱮᱵᱚᱦᱟᱨ ᱢᱟᱹᱱᱢᱤ ᱠᱚᱣᱟᱜ ᱛᱚ ᱚᱱᱠᱟ ᱞᱮᱠᱟᱛᱤᱧ ᱞᱟᱹᱭ ᱞᱮᱠᱷᱟᱱ ᱡᱮ ᱟᱵᱚ ᱡᱟᱦᱟᱸ ᱨᱮᱵᱚᱱ ᱛᱟᱦᱮᱱ ᱠᱟᱱᱟ ᱱᱤᱛᱚᱜ ᱡᱤᱭᱚᱱ ᱨᱮ ᱟᱵᱚ ᱡᱟᱦᱟᱸ ᱤᱭᱟᱹ ᱨᱮᱵᱚᱱ ᱛᱟᱦᱮᱱ ᱠᱟᱱᱟ ᱨᱟᱡᱽᱡᱚ ᱨᱮᱵᱚᱱ ᱛᱟᱦᱮᱱ ᱠᱟᱱᱟ ᱡᱮ ᱟᱵᱚ ᱫᱚ ᱢᱤᱫᱴᱟᱝ ᱵᱷᱟᱨᱚᱛ ᱫᱤᱥᱚᱢ ᱨᱮᱱ ᱠᱟᱱᱟ ᱵᱚᱱ ᱛᱚ ᱵᱷᱟᱨᱚᱛ ᱫᱤᱥᱚᱢ ᱨᱮ ᱧᱮᱞ ᱞᱮᱠᱷᱟᱱ ᱵᱷᱟᱨᱚᱛ ᱫᱤᱥᱚᱢ ᱨᱮᱱᱟᱜ ᱯᱨᱚᱛᱤᱴᱤ ᱥᱴᱮᱴ ᱜᱮ ᱵᱤᱵᱷᱤᱱᱱᱚ ᱢᱟᱹᱱᱢᱤ ᱢᱮᱱᱟᱜ ᱠᱚᱣᱟ ᱵᱤᱵᱷᱤᱱᱱᱚ ᱞᱮᱠᱟᱱ ᱥᱮ ᱵᱤᱵᱷᱤᱱᱱᱚ ᱡᱟᱹᱛ ᱨᱮᱱ ᱢᱮᱱᱟᱜ ᱠᱚᱣᱟ ᱵᱤᱵᱷᱤᱱᱱᱚ ᱠᱮᱴᱟᱜᱚᱨᱤ ᱨᱮ ᱡᱟᱦᱟᱸ ᱫᱚ ᱩᱱᱠᱩᱣᱟᱜ ᱚᱱᱟ ᱥᱴᱮᱴ ᱨᱮᱱ ᱩᱱᱠᱩ ᱢᱟᱹᱱᱢᱤ ᱠᱚᱣᱟᱜ ᱩᱱᱠᱩᱣᱟᱜ ᱵᱮᱵᱚᱦᱟᱨ ᱦᱮᱸ ᱩᱱᱠᱩᱣᱟᱜ ᱛᱟᱦᱮᱱ ᱠᱟᱱᱟ ᱠᱚ ᱚᱠᱟ ᱞᱮᱠᱟ ᱩᱱᱠᱩ ᱚᱲᱟᱜ ᱚᱲᱟᱜ ᱫᱩᱣᱟᱹᱨ ᱪᱮᱫ ᱞᱮᱠᱟ ᱞᱮᱠᱟ ᱢᱮᱱᱟᱜ ᱛᱟᱠᱚᱣᱟ ᱩᱱᱠᱩᱣᱟᱜ ᱦᱚᱨᱚᱜ ᱵᱟᱸᱫᱮ ᱪᱮᱫ ᱞᱮᱠᱟ ᱪᱮᱫ ᱠᱚ ᱡᱚᱢ ᱧᱩᱭᱮᱫᱟ ᱚᱸᱰᱮᱱᱟᱜ ᱡᱚᱢ ᱧᱩ ᱦᱮᱣᱟ ᱪᱮᱫ ᱠᱟᱱ ᱛᱟᱠᱚᱣᱟ ᱥᱮ ᱱᱚᱣᱟ ᱫᱚ ᱢᱤᱫᱴᱟᱝ ᱡᱩᱫᱟᱹ ᱡᱩᱫᱟᱹ ᱡᱟᱭᱜᱟ ᱨᱮ ᱡᱩᱫᱟᱹ ᱞᱮᱠᱟ ᱵᱚᱱ ᱦᱚᱨᱚᱜ ᱵᱟᱸᱫᱮᱜ ᱠᱟᱱᱟ᱾ ᱚᱸᱰᱮᱱᱟᱜ ᱠᱟᱞᱪᱟᱨ ᱟᱞᱟᱫᱟ ᱜᱮᱭᱟ ᱚᱸᱰᱮᱱᱟᱜ ᱯᱚᱨᱚᱵᱽ ᱯᱟᱹᱞᱤ ᱪᱤᱠᱟ ᱦᱩᱭᱩᱜ ᱠᱟᱱᱟ ᱢᱟᱱᱮ ᱛᱟᱵᱚᱱ ᱱᱚᱣᱟ ᱫᱚ ᱡᱩᱫᱟᱹ ᱜᱮᱭᱟ ᱥᱮ ᱟᱫᱚ ᱱᱚᱜᱼᱚᱭ ᱡᱮ ᱚᱱᱟ ᱡᱟᱭᱜᱟ ᱟᱢ ᱢᱤᱫ ᱫᱷᱟᱣᱢ ᱪᱟᱞᱟᱣ ᱞᱮᱱᱠᱷᱟᱱ ᱥᱮ ᱠᱟᱹᱴᱤᱡ ᱮᱢ ᱩᱰᱩᱠ ᱞᱮᱱᱠᱷᱟᱱ ᱮᱰᱩᱠᱮᱥᱮᱱ ᱯᱟᱨᱯᱟᱥ ᱠᱚ ᱛᱮ ᱡᱩᱫᱤᱢ ᱧᱮᱞ ᱞᱮᱠᱷᱟᱱ ᱛᱚ ᱟᱹᱰᱤ ᱠᱤᱪᱩᱢ ᱵᱟᱰᱟᱭ ᱧᱟᱢ ᱫᱟᱲᱮᱼᱟ ᱚᱸᱰᱮᱱᱟᱜ ᱯᱨᱟᱠᱨᱤᱛᱤᱠ ᱯᱚᱨᱤᱵᱮᱥ ᱪᱮᱫ ᱞᱮᱠᱟ᱾ ᱫᱤᱜᱟ ᱫᱟᱜ ᱡᱟᱹᱲᱤᱭᱮᱫᱟᱭ ᱮ ᱚᱸᱰᱮᱱ ᱠᱚ ᱦᱚᱨᱚᱜ ᱵᱟᱸᱫᱮ ᱪᱤᱠᱟ ᱠᱚ ᱦᱚᱨᱚᱜ ᱵᱟᱸᱫᱮᱜ ᱠᱟᱱᱟ? ᱱᱚᱣᱟ ᱫᱚ ᱟᱞᱟᱫᱟ ᱟᱞᱟᱫᱟ ᱡᱟᱭᱜᱟ ᱨᱮ ᱟᱞᱟᱫᱟ ᱟᱞᱟᱫᱟ ᱧᱮᱞᱚᱜ ᱛᱟᱦᱮᱸᱱᱟ᱾ ᱱᱚᱣᱟ ᱦᱚᱸ ᱠᱟᱱ ᱜᱮᱭᱟ ᱤᱱᱟᱹ ᱥᱟᱶᱛᱮ ᱱᱤᱛᱚᱜ ᱫᱚᱵᱚᱱ ᱧᱮᱞᱟ᱾ ᱟᱵᱚ ᱫᱚ ᱮᱰᱩᱠᱮᱥᱚᱱ ᱞᱟᱭᱤᱯᱷ ᱨᱮ ᱱᱚᱝᱠᱟ ᱞᱟᱹᱭ ᱞᱮᱠᱷᱟᱱ ᱡᱮ ᱟᱭᱢᱟ ᱜᱮᱵᱚᱱ ᱯᱟᱲᱦᱟᱣ ᱟᱠᱟᱟᱜ-ᱟ ᱱᱟᱜᱟᱢ ᱨᱮ ᱡᱮ ᱡᱟᱦᱟᱸ ᱠᱚ ᱥᱚᱵᱷᱚᱛᱟ ᱠᱚ ᱛᱟᱦᱮᱸ ᱠᱟᱱᱟ ᱦᱚᱨᱚᱯᱯᱟ ᱥᱚᱵᱷᱚᱛᱟ ᱥᱤᱱᱫᱷᱩ ᱥᱚᱵᱷᱚᱛᱟ ᱱᱚᱣᱟ ᱠᱚᱫᱚ ᱢᱤᱫᱴᱟᱝ ᱱᱟᱹᱭ ᱠᱮᱱᱫᱨᱚ ᱠᱟᱛᱮᱜ ᱜᱮ ᱵᱮᱱᱟᱣ ᱟᱠᱟᱱ ᱛᱟᱦᱮᱸ-ᱟ᱾ ᱛᱚ ᱱᱚᱣᱟ ᱠᱚᱫᱚ ᱢᱤᱫ ᱚᱠᱛᱚ ᱵᱮᱱᱟᱣ ᱟᱠᱟᱱ ᱛᱟᱦᱮᱱᱟ ᱦᱮᱸ ᱱᱚᱣᱟ ᱠᱚᱫᱚ ᱢᱟᱹᱱᱢᱤ ᱠᱚ ᱵᱟᱥ ᱟᱠᱟᱫᱟ ᱛᱚ ᱱᱚᱣᱟ ᱠᱚ ᱯᱟᱲᱦᱟᱣ ᱠᱟᱫᱟ ᱵᱚᱱ ᱥᱟᱶᱛᱮ ᱢᱤᱥᱚᱨ ᱡᱟᱦᱟᱸ ᱠᱚᱵᱚᱱ ᱯᱟᱲᱦᱟᱣ ᱠᱟᱫᱟ ᱢᱤᱥᱚᱨ ᱨᱮᱱᱟᱜ ᱯᱮᱨᱟᱢᱤᱰ ᱠᱚ᱾ ᱛᱚ ᱱᱚᱣᱟ ᱠᱚᱫᱚ ᱟᱸᱡᱚᱢ ᱟᱠᱟᱱᱟ ᱥᱟᱶᱛᱮ ᱯᱟᱲᱦᱟᱣ ᱠᱟᱫᱟᱵᱚᱱ ᱱᱚᱣᱟ ᱠᱚ ᱧᱮᱞ ᱞᱮᱠᱷᱟᱱ ᱟᱨᱦᱚᱸ ᱨᱟᱹᱥᱠᱟᱹ ᱵᱩᱡᱷᱟᱹᱜᱼᱟ ᱵᱟᱝᱢᱟ ᱥᱟᱹᱨᱤᱜᱮ ᱡᱟᱦᱟᱸ ᱠᱚ ᱞᱟᱹᱭ ᱠᱟᱜᱼᱟ ᱡᱮ ᱵᱟᱝᱢᱟ ᱯᱤᱨᱟᱢᱤᱰ ᱫᱚ ᱱᱚᱝᱠᱟ ᱧᱮᱞᱚᱜᱼᱟ᱾
ᱚᱥᱚᱵᱷᱚᱛᱟ ᱱᱚᱝᱠᱟ ᱛᱟᱦᱮᱸ ᱠᱟᱱᱟ ᱦᱮᱸ ᱱᱚᱣᱟ ᱠᱚᱫᱚ ᱢᱤᱫᱴᱟᱝ ᱟᱹᱰᱤ ᱜᱩᱱᱢᱟᱱᱟᱜ ᱠᱟᱱᱟ ᱟᱫᱚ᱾ ᱡᱟᱜᱮ ᱡᱟᱜᱮ ᱫᱟᱣ ᱧᱟᱢ ᱞᱮᱱᱠᱷᱟᱱ ᱦᱮᱸ ᱥᱠᱩᱞ ᱥᱮ ᱱᱚᱝᱠᱟ ᱠᱚᱞᱮᱮᱡ ᱠᱷᱚᱱᱟᱜ ᱦᱚᱸ ᱱᱚᱝᱠᱟ ᱴᱨᱟᱵᱷᱮᱞ ᱵᱷᱟᱵ ᱛᱮ ᱥᱮ ᱥᱟᱨᱵᱷᱮ ᱱᱚᱝᱠᱟᱱ ᱫᱟᱨᱟᱭᱛᱮ ᱛᱚ ᱱᱚᱣᱟ ᱠᱚᱫᱚ ᱪᱟᱞᱟᱜ ᱞᱟᱹᱠᱛᱤ ᱠᱟᱱᱟ᱾ ᱟᱨᱦᱚᱸ ᱡᱟᱦᱟᱸᱢ ᱞᱟᱹᱭ ᱠᱮᱜᱼᱟ ᱜᱚᱢᱠᱮ ᱮᱜ ᱢᱚᱱᱮ ᱯᱷᱨᱮᱥ ᱥᱮ ᱱᱚᱝᱠᱟ ᱦᱚᱸ ᱢᱤᱫᱴᱟᱝ ᱞᱟᱹᱠᱛᱤ ᱠᱟᱱ ᱜᱮᱭᱟ᱾ ᱡᱮ ᱱᱚᱝᱠᱟ ᱡᱟ ᱩᱰᱟᱹᱝ ᱴᱟᱭᱤᱢ ᱧᱟᱢ ᱮᱱ ᱜᱮ ᱛᱚ ᱜᱟᱛᱮ ᱠᱚ ᱥᱟᱶ ᱥᱟᱶᱛᱮ ᱡᱟᱦᱟᱸᱭ ᱠᱚᱠᱚ ᱪᱟᱹᱠᱨᱤ ᱠᱟᱱ ᱛᱟᱵᱚᱱᱟ ᱛᱚ ᱱᱩᱠᱩ ᱠᱚᱫᱚ ᱦᱟᱸᱜ ᱴᱟᱭᱤᱢ ᱵᱟᱝ ᱠᱚ ᱧᱟᱢ ᱥᱮ ᱟᱫᱚ ᱦᱟᱸᱜ ᱱᱚᱜᱼᱚᱭ ᱡᱮ ᱢᱤᱫ ᱚᱠ ᱛᱚ ᱚᱱᱠᱟ ᱪᱷᱩᱴᱤ ᱧᱟᱢ ᱠᱟᱛᱮᱫ ᱫᱟᱬᱟ ᱫᱚ ᱥᱮ ᱜᱟᱛᱮ ᱠᱚ ᱥᱟᱶ ᱢᱮᱥᱟ ᱦᱚᱸ ᱟᱹᱰᱤ ᱨᱟᱹᱥᱠᱟᱹ ᱨᱮᱱᱟᱜ ᱠᱟᱱᱟ᱾ ᱱᱚᱣᱟ ᱫᱚ ᱚᱱᱟ ᱡᱟᱭᱜᱟ ᱨᱮᱢ ᱪᱟᱞᱟᱣᱟ ᱚᱱᱟ ᱡᱟᱭᱜᱟ ᱨᱮ ᱡᱚᱛᱚ ᱠᱤᱪᱷᱩ ᱟᱸᱜᱚᱡ ᱧᱟᱢ ᱫᱟᱲᱮᱭᱟᱜᱼᱟ ᱱᱚᱣᱟ ᱫᱚ ᱟᱹᱰᱤ ᱨᱟᱹᱥᱠᱟᱹ ᱠᱟᱱᱟ᱾
ᱦᱮᱞᱳ ᱦᱮᱞᱳ ᱟᱵᱤᱱ ᱦᱳᱭ ᱡᱟᱦᱟᱸ ᱠᱟᱛᱷᱟᱢ ᱢᱮᱱ ᱠᱮᱫ ᱛᱟᱞᱟᱝ ᱟᱭᱟ ᱤᱧ ᱦᱚᱸ ᱚᱱᱟ ᱜᱮ ᱫᱟᱬᱟᱱ ᱫᱚ ᱟᱹᱰᱤ ᱡᱩᱨ ᱜᱮᱧ ᱠᱷᱩᱥᱤᱭᱟᱜ-ᱟ᱾ ᱩᱱᱠᱟ ᱯᱟᱛᱷᱟ ᱪᱷᱟᱛᱟ ᱥᱮ ᱫᱟᱬᱟᱱ ᱠᱷᱚᱡ ᱫᱚ ᱡᱟᱦᱟᱸᱱᱟᱜ ᱱᱟᱣᱟ ᱱᱟᱣᱟ ᱡᱟᱭᱜᱟ ᱧᱮᱞ ᱟᱵᱚ ᱥᱮ ᱥᱟᱺᱜᱤᱧ ᱥᱟᱺᱜᱤᱧ ᱴᱷᱟᱶ ᱨᱮ ᱫᱟᱬᱟᱱ᱾ ᱚᱱᱠᱟᱱᱟ ᱫᱚ ᱟᱹᱰᱤ ᱫᱚ ᱟᱹᱰᱤ ᱨᱟᱹᱥᱠᱟᱹ ᱢᱮᱱᱟᱜ ᱛᱤᱧᱟᱹ ᱪᱮᱫᱟᱜ ᱵᱟᱝᱢᱟ ᱱᱟᱣᱟ ᱱᱟᱣᱟ ᱡᱟᱭᱜᱟ ᱨᱮᱱᱟᱜ ᱟᱹᱰᱤ ᱜᱮ ᱤᱪᱪᱷᱟᱹ ᱢᱮᱱᱟᱜ ᱠᱟᱜ-ᱟ ᱚᱱᱠᱟ ᱚᱱᱟ ᱦᱟᱯᱮᱱ ᱫᱤᱱ ᱨᱮ ᱡᱟᱦᱟᱭ ᱡᱩᱨᱤ ᱯᱟᱨᱥᱤ ᱥᱟᱶ ᱚᱱᱠᱟ ᱞᱮᱠᱟ ᱞᱚᱝᱴᱩᱨ ᱥᱮ ᱞᱚᱝᱴᱩᱨ ᱪᱟᱞᱟᱜ ᱨᱮᱱᱟᱜ ᱤᱪᱪᱷᱟᱹ ᱦᱚᱸ ᱢᱮᱱᱟᱜ ᱟᱠᱟᱫ ᱛᱤᱧᱟᱹ ᱚᱱᱠᱟ ᱢᱟᱱᱮ ᱵᱟᱭᱤᱠ ᱛᱮ ᱟᱨ ᱪᱮᱫ
ᱦᱳᱭ ᱜᱚᱢᱠᱮ
ᱟᱨ ᱟᱢ ᱛᱟᱦᱚᱞᱮ ᱚᱱᱠᱟ ᱞᱮᱠᱟ ᱫᱟᱬᱟᱱ ᱫᱚ ᱛᱤᱱᱟᱹᱜ ᱮᱢ ᱠᱩᱥᱤᱭᱟᱜᱼᱟ ᱜᱚᱢᱠᱮ?
ᱦᱳᱭ ᱡᱮᱢᱚᱱᱮᱢ ᱞᱟᱹᱭ ᱠᱮᱫᱼᱟ ᱜᱚᱝᱠᱮ ᱞᱚᱝ ᱴᱩᱨ ᱦᱮᱸ ᱱᱚᱣᱟ ᱠᱚᱫᱚ ᱟᱹᱰᱤ ᱜᱤᱧ ᱠᱩᱥᱤᱭᱟᱜᱼᱟ ᱤᱧ᱾ ᱦᱚᱸ ᱡᱟᱦᱟᱸ ᱠᱚᱨᱮ ᱮᱸ ᱫᱟᱣ ᱤᱧ ᱧᱟᱢ ᱠᱷᱟᱱ ᱫᱚᱧ ᱪᱟᱞᱟᱜ ᱜᱮᱭᱟ ᱟᱸᱡᱟᱦᱟᱸ ᱛᱤᱱᱟᱹᱜ ᱥᱚᱢᱚᱭ ᱛᱟᱦᱮᱸᱱ ᱠᱷᱟᱱ ᱫᱚᱺ ᱦᱚᱭ ᱱᱚᱝᱠᱟ ᱡᱮᱢᱚᱱᱮᱢ ᱞᱟᱹᱭ ᱠᱮᱭᱟ ᱞᱚᱝ ᱴᱩᱨ ᱵᱟᱭᱤᱠ ᱛᱮ ᱱᱚᱣᱟ ᱠᱩᱦᱚᱧ ᱫᱟᱬᱟᱼᱼ ᱜᱮᱭᱟ ᱟᱫᱚᱢ ᱚᱠᱛᱚ ᱫᱚ ᱥᱟᱶᱛᱮ ᱱᱚᱝᱠᱟ ᱥᱟᱸᱜᱤᱧ ᱥᱟᱺᱜᱤᱧ ᱠᱚᱦᱚᱧ ᱪᱟᱞᱟᱣ ᱵᱟᱲᱟᱣ ᱠᱟᱱ ᱜᱮᱭᱟ᱾ ᱟᱨ ᱤᱠ ᱟᱹᱰᱤ ᱠᱩᱥᱤ, ᱟᱪᱪᱷᱟ ᱜᱚᱝᱠᱮ ᱛᱟᱦᱚᱞᱮ‌ ᱟᱯᱼᱼ ᱯᱮ ᱥᱮᱜ ᱫᱚ ᱱᱚᱝᱠᱟ ᱫᱟᱬᱟᱱ ᱡᱟᱭᱜᱟ ᱠᱚᱫᱚ ᱪᱮᱜ ᱞᱮᱠᱟ ᱧᱮᱞ ᱡᱚᱝ ᱠᱚ ᱢᱮᱱᱟᱜ ᱜᱮᱭᱟ ᱥᱮᱼᱼ
ᱟᱞᱮ ‌ᱥᱮᱫ ᱦᱳᱭ ᱦᱳᱭ ᱚᱱᱟ ᱦᱚᱸ ᱟᱹᱰᱤᱼᱼ ᱱᱟᱯᱟᱭᱟᱝ ᱠᱩᱠᱞᱤᱢ ᱫᱚᱦᱚ ᱠᱮᱫᱟ ᱤ‌ᱧ ᱴᱷᱮᱡ ᱦᱮᱸᱥᱼᱼ ᱟᱞᱮ ᱥᱮᱱ ᱫᱚ ᱚᱱᱠᱟ ᱞᱮᱠᱟ ᱧᱮᱞ ᱡᱚᱝ ᱞᱮᱠᱟᱱ ᱡᱟᱭᱜᱟ ᱛᱚᱼᱼ ᱪᱤᱫ ᱤᱧ ᱢᱮᱱᱟ ᱜᱚᱝᱠᱮ ᱟᱞᱮ ᱱᱚᱛᱮ ᱢᱟ ᱵᱤᱨ ᱵᱩᱨᱩ ᱫᱤᱥᱚᱢ ᱦᱚᱲ ᱟᱫᱚ ᱵᱤᱨ ᱵᱩᱨᱩ ᱨᱮᱫᱚ ᱪᱮᱫᱼᱼ ᱧᱮᱞᱟ ᱚᱱᱠᱟ ᱞᱮᱠᱟ ᱵᱤᱨ ᱠᱚᱜᱮ ᱢᱮᱱᱟᱜ ᱟᱠᱟᱜ-ᱟ ᱡᱮᱢᱚᱱ ᱱᱚᱸᱰᱮ ᱦᱩᱭᱱᱟ ᱟᱞᱮ ᱥᱩᱨ ᱨᱮ ᱢᱮᱱᱟᱜ-ᱟ ᱵᱟᱨᱚ ᱢᱟᱹᱭᱤᱞ ᱵᱤᱨ ᱢᱮᱱᱟᱜ ᱟᱠᱟᱫᱟ᱾ ᱟᱨ ᱛᱚ ᱚᱱᱟ ᱫᱚ ᱢᱟᱱᱮ ᱯᱩᱨᱟᱹᱢᱼᱼ ᱡᱩᱫᱤ ᱚᱱᱠᱟ ᱞᱮᱠᱟᱥ ᱪᱮᱛᱟᱱ ᱠᱷᱚᱡ ᱮᱢ ᱧᱮᱞᱟ ᱮᱱᱠᱷᱟᱡ ᱮᱢ ᱧᱮᱞᱟ ᱡᱮ ᱯᱩᱨᱟᱹ ᱮᱠᱼᱼ ᱮᱠᱫᱚᱢ ᱵᱤᱨ ᱢᱟᱱᱮ ᱚᱱᱟ ᱯᱩᱨᱟᱹ ᱫᱷᱟᱨᱮ ᱫᱷᱟᱨᱮ ᱛᱮ ᱵᱤᱨ ᱵᱤᱨ ᱛᱟᱞᱟ ᱛᱮ ᱚᱱᱠᱟ ᱨᱟᱥᱛᱟ ᱢᱮᱱᱟᱜ-ᱟ ᱢᱟᱱᱮᱼᱼ ᱧᱮᱞ ᱡᱚᱝ ᱛᱮᱦᱚᱸ ᱡᱟᱦᱟᱸᱭ ᱦᱚᱭᱛᱚ ᱚᱱᱠᱟ ᱨᱚᱠᱟ ᱜᱟᱹᱰᱤ ᱛᱮᱭ ᱪᱟᱞᱟᱜ ᱮᱱᱠᱷᱟᱱ ᱩᱱᱤ ᱦᱚᱸᱭ ᱧᱮᱞ ᱡᱚᱝᱼᱼ ᱛᱮ ᱚᱱᱠᱟ ᱡᱟᱦᱟᱸᱭ ᱯᱷᱟᱹᱜᱩᱱ ᱵᱚᱸᱜᱟ ᱫᱚ ᱦᱟᱸᱜᱼᱼ ᱮᱱᱮ ᱧᱮᱞ ᱡᱚᱝ ᱛᱮᱦᱚᱸ ᱟᱰᱤ ᱱᱟᱯᱟᱭ ᱧᱮᱞᱚᱜ-ᱟ ᱦᱮᱸ ᱥᱮ ᱾ ᱟᱨ ᱚᱱᱠᱟ ᱞᱮᱠᱟ ᱟᱞᱮ ᱥᱩᱨ ᱨᱮᱜᱮ ᱚᱱᱟ ᱢᱩᱠᱩᱴᱢᱩᱱᱤᱯᱩᱨ ᱰᱮᱢ ᱨᱮ ᱢᱮᱱᱟᱜ ᱟᱠᱼᱼ ᱠᱟᱜ-ᱟ ᱚᱱᱟ ᱧᱮᱞ ᱡᱚᱝ ᱞᱮᱠᱟ ᱱᱟᱜ ᱢᱮᱱᱟᱜ ᱟᱠᱟᱜ-ᱟ ᱡᱟᱦᱟᱸ ᱫᱚᱼᱼ ᱢᱩᱠᱩᱴᱢᱩᱱᱤᱯᱩᱨ ᱰᱮᱢ ᱨᱮᱫᱚ ᱚᱱᱟᱜ ᱜᱮ ᱡᱚᱠᱷᱚᱱ ᱫᱟᱜ ᱠᱚ ᱟᱲᱟᱜᱟ ᱛᱚᱠᱷᱚᱱ ᱫᱚ ᱚᱱᱟ ᱜᱮᱴᱼᱼ ᱥᱮ ᱟᱹᱰᱤ ᱢᱟᱱᱮ ᱡᱟᱦᱟᱸ ᱞᱮᱠᱟ ᱧᱮᱞᱚᱜ-ᱟ ᱟᱹᱰᱤ ᱱᱟᱯᱟᱭ ᱧᱮᱞᱚᱜ-ᱟ ᱦᱮᱸ ᱥᱮ ᱫᱟᱜ ᱡᱚᱠᱷᱚᱱᱼᱼ ᱠᱚ ᱟᱲᱟᱜᱟ ᱟᱨ ᱚᱸᱰᱮ ᱢᱟᱱᱮ ᱞᱟᱛᱟᱨ ᱨᱮ ᱫᱩᱨᱤᱡ ᱤᱭᱟᱹ ᱦᱮᱱᱟᱜ ᱟᱠᱟᱜ-ᱟ ᱫᱟᱜ ᱤᱭᱟᱹᱼᱼ ᱮᱸ ᱫᱟᱜ ᱪᱟᱞᱟᱣ ᱪᱟᱞᱟᱣ ᱛᱮ ᱵᱮᱱᱟᱣ ᱟᱠᱟᱱᱟ ᱦᱟᱸᱜ ᱛᱚ ᱚᱱᱟ ᱫᱚ ᱟᱹᱰᱤ ᱧᱮᱞ ᱡᱚᱝ ᱞᱮᱠᱟ ᱱᱟᱜ ᱡᱟᱭᱜᱟ ᱠᱟᱱᱟ ᱛᱟᱯᱼᱼ ᱯᱚᱨᱮ ᱚᱸᱰᱮ ᱫᱚ ᱚᱱᱟ ᱡᱟᱦᱟᱸ ᱯᱟᱲ ᱠᱚ ᱵᱮᱱᱟᱣ ᱟᱠᱟᱜ ᱢᱩᱠᱩᱴᱢᱩᱱᱤᱯᱩᱨ ᱰᱮᱢ ᱨᱮ ᱚᱱᱟ ᱯᱟᱲ ᱦᱚᱸ ᱢᱮᱜᱼᱼ ᱴᱮᱱ ᱟᱹᱰᱤ ᱧᱮᱞ ᱡᱚᱝ ᱞᱮᱠᱟ ᱱᱟᱜᱼᱼ ᱢᱟᱱᱮ ᱟᱹᱰᱤ ᱱᱟᱯᱟᱭ ᱜᱮ ᱧᱮᱞᱚᱜ-ᱟ ᱪᱮᱫ ᱜᱚᱝᱠᱮ, ᱦᱮᱸᱥᱮ ᱟᱨᱚᱼᱼ ᱚᱸᱰᱮ ᱫᱚ ᱢᱟᱱᱮ ᱟᱭᱢᱟ ᱟᱭᱢᱟ ᱦᱚᱲ ᱜᱮ ᱚᱸᱰᱮ ᱫᱟᱬᱟᱱ ᱞᱟᱹᱜᱤᱫ ᱠᱚ ᱪᱟᱞᱟᱜ-ᱟ ᱟᱨ ᱚᱸᱰᱮ ᱫᱚᱼᱼ ᱚᱸᱭ ᱨᱟᱵᱟᱝ ᱫᱤᱱᱼᱼ ᱨᱟᱵᱟᱝ ᱫᱤᱱ ᱨᱮ ᱚᱸᱰᱮ ᱢᱤᱫ ᱢᱮᱞᱟ ᱦᱚᱸ ᱵᱟᱹᱭᱥᱟᱹᱜ-ᱟ ᱛᱤᱱᱟᱹᱝᱼᱼ ᱦᱩᱜ᱾ ᱢᱤᱫ ᱮ ᱮᱭᱟᱭ ᱢᱟᱦᱟᱸ ᱞᱮᱠᱟ ᱡᱟᱹᱱᱤᱡ ᱚᱱᱟ ᱢᱮᱞᱟ ᱫᱚ ᱦᱩᱭᱩᱜ-ᱟ ᱚᱸᱰᱮ ᱫᱚ ᱛᱚᱠᱷᱚᱱ ᱫᱚ ᱯᱟᱼᱼ ᱛᱟ ᱮᱱᱮᱡ ᱛᱟᱨᱯᱚᱨᱮ ᱱᱚᱣᱟ ᱴᱩᱥᱩ ᱮᱱᱮᱡ ᱠᱚ ᱱᱚᱣᱟ ᱟᱭᱢᱟ ᱞᱮᱠᱟ ᱱᱟᱜᱼᱼ ᱦᱩᱭᱩᱜ-ᱟ᱾ ᱛᱚ ᱟᱨᱦᱚᱸ ᱟᱞᱮ ᱥᱩᱨ ᱨᱮ ᱢᱮᱱᱟᱜ ᱟᱠᱟᱜ-ᱟ ᱡᱟᱦᱟᱸ ᱫᱚ ᱦᱩᱭᱩᱜ ᱠᱟᱱᱟ ᱛᱟᱞᱮ ᱵᱮᱲᱟ ᱰᱮᱢ ᱟᱞᱮ ᱚᱱᱟ ᱫᱚ ᱟᱞᱮ ᱟᱹᱼᱼ ᱛᱩ ᱥᱩᱨ ᱜᱮᱭᱟ ᱚᱱ ᱱᱚᱝᱠᱟᱼ ᱢᱟᱱᱮ ᱟᱭᱢᱟ ᱥᱟᱺᱜᱤᱧ ᱥᱟᱺᱜᱤᱧ ᱠᱷᱚᱱ ᱦᱚᱲ ᱠᱚ ᱦᱤᱡᱩᱜ-ᱟ ᱚᱱᱟ ᱨᱮ ᱡᱚᱠᱷᱚᱱ ᱞᱤᱠᱼᱼ ᱱᱤᱠ ᱥᱤᱡᱮᱱ ᱨᱮ ᱚᱱᱰᱮ ᱟᱹᱰᱤ ᱦᱚᱲ ᱜᱮᱠᱚ ᱦᱤᱡᱩᱜ-ᱟ ᱪᱚ ᱜᱟᱝᱠᱮ ᱟᱢ ᱦᱚᱸᱼᱼ ᱡᱟᱦᱟᱸ ᱛᱤᱥ ᱚᱠᱛᱚᱢ ᱧᱟᱢ ᱞᱮᱠᱷᱟᱱ ᱮᱱᱠᱷᱟᱱ ᱟᱞᱮ ᱱᱚᱛᱮ ᱫᱟᱬᱟᱱ ᱮᱠᱟᱞ ᱦᱤᱡᱩᱜ ᱢᱮ ᱦᱳᱭ ᱥᱮ᱾
ᱦᱚᱭ ᱜᱚᱝᱠᱮ ᱮᱠᱫᱚᱢ ᱴᱷᱤᱠ ᱠᱟᱛᱷᱟᱢ ᱞᱟᱹᱭ ᱠᱮᱜ-ᱟ᱾
ᱟᱯᱮ ᱚᱱᱛᱮ ᱫᱚ ᱚᱱᱠᱟᱱ ᱡᱟᱦᱟᱸᱱ ᱪᱮᱫ ᱥᱮᱫ ᱢᱟᱱᱮ ᱧᱮᱞ ᱡᱚᱝ ᱞᱮᱠᱟᱱ ᱡᱟᱭᱜᱟ ᱪᱮᱫ ᱪᱮᱫ ᱠᱚ ᱢᱮᱱᱟᱜ ᱟᱠᱟᱜ-ᱟ?
ᱦᱚᱭ ᱜᱚᱝᱠᱮ ᱱᱚᱣᱟ ᱫᱚ ᱟᱹᱰᱤ ᱞᱟᱹᱭ ᱨᱮᱱᱟᱜ ᱠᱟᱛᱷᱟ ᱠᱟᱱ ᱜᱮᱭᱟᱸᱻ᱾ ᱟᱞᱮ ᱥᱮᱫ ᱦᱚᱸ ᱡᱮᱢᱚᱱᱤᱧ ᱞᱟᱹᱭ ᱠᱮᱜ-ᱟ ᱯᱳᱭᱞᱳ ᱨᱮ ᱟᱞᱮ ᱫᱚ ᱵᱤᱨ ᱫᱤᱥᱚᱢ ᱠᱟᱱᱟ ᱞᱮ ᱵᱩᱨᱩ ᱫᱤᱥᱚᱢ ᱠᱟᱱᱟ ᱞᱮᱼᱼ ᱵᱤᱨ ᱢᱟ ᱢᱮᱱᱟᱜ ᱜᱮ᱾ ᱮᱸ ᱡᱮᱢᱚᱱᱮᱢ ᱞᱟᱹᱭ ᱠᱮᱜ-ᱟ ᱡᱮ ᱯᱷᱟᱹᱜᱩᱱ ᱵᱚᱸᱜᱟ ᱟᱹᱰᱤ ᱴᱷᱤᱠ ᱦᱟᱸᱜ ᱟᱸᱻ ᱱᱟᱱᱟ ᱦᱩᱱᱟᱹᱨ ᱵᱟᱦᱟ ᱠᱚ ᱵᱟᱦᱟᱜᱼᱼ ᱟ ᱥᱟᱶᱛᱮ ᱱᱟᱣᱟ ᱥᱟᱜᱮᱱ ᱥᱟᱠᱟᱢᱼᱼ ᱦᱮᱸ ᱟᱹᱰᱤ ᱪᱮᱦᱨᱟ ᱧᱮᱞᱚᱜ-ᱟ ᱛᱚᱠᱷᱚᱱ ᱚᱠᱛᱚ ᱫᱚ ᱦᱟᱸᱜ ᱢᱩᱨᱩᱜ ᱵᱟᱦᱟ ᱠᱚ ᱦᱟᱸᱜᱼᱼ ᱦᱮᱸ ᱟᱭᱢᱟ ᱟᱭᱢᱟ ᱡᱟᱭᱜᱟ ᱠᱷᱚᱱᱟᱜ ᱧᱮᱧᱮᱞ ᱡᱚᱝ ᱠᱚ ᱦᱤᱡᱩᱜ ᱜᱮᱭᱟ ᱦᱮᱸ ᱱᱚᱝᱠᱟ ᱮᱴᱟᱜᱼᱼ ᱟᱴᱴᱷᱤᱠ ᱟᱹᱰᱤ ᱴᱷᱤᱠ ᱵᱩᱡᱷᱟᱹᱜ-ᱟ ᱤᱱᱟᱹ ᱪᱷᱟᱰᱟ ᱮᱸ ᱥᱩᱨ ᱨᱮ ᱡᱮᱢᱚᱱᱤᱧ ᱞᱟᱹᱭ ᱠᱮᱜ-ᱟᱼ ᱛᱤᱱ ᱠᱤᱞᱳᱢᱤᱴᱟᱨ ᱥᱟᱺᱜᱤᱧ ᱨᱮ ᱥᱩᱥᱩᱱᱤᱭᱟ ᱧᱩᱛᱩᱢᱟᱱ ᱢᱤᱫᱴᱟᱝ ᱵᱩᱨᱩ ᱢᱮᱱᱟᱜ-ᱟ᱾ ᱥᱩᱥᱱᱤ ᱵᱩᱨᱩ ᱫᱚ ᱦᱟᱸᱜ ᱞᱟᱹᱭ ᱞᱮᱠᱷᱟᱱ ᱟᱹᱰᱤ ᱧᱩᱢᱟᱱᱟᱜ ᱡᱟᱭᱜᱟ ᱠᱟᱱ ᱜᱮᱭᱟ ᱵᱟᱸᱠᱩᱲᱟ ᱨᱮᱱᱟᱜ ᱫᱚ ᱦᱟᱸᱜ ᱟᱫᱚ ᱦᱟᱸᱜ ᱚᱱᱟ ᱡᱟᱭᱜᱟ ᱨᱮᱫᱚ ᱦᱟᱸᱜ ᱡᱮᱢᱚᱱ ᱫᱟᱜ ᱦᱟᱸᱜ ᱱᱚᱝᱠᱟ ᱛᱩᱫᱩᱜ ᱠᱟᱱᱟ ᱡᱷᱟᱨᱱᱟ ᱛᱩᱫᱩᱜᱼᱟ ᱾ ᱦᱮᱸ ᱚᱱᱟ ᱫᱚ ᱦᱟᱸᱜ ᱚᱸᱰᱮ ᱟᱹᱰᱤ ᱡᱚᱝ ᱟᱹᱰᱤ ᱟᱹᱰᱤ ᱦᱚᱲ ᱠᱚ ᱪᱟᱞᱟᱜᱼᱟ ᱚᱱᱟ ᱫᱟᱜ ᱠᱚᱠᱚ ᱧᱩᱭᱟᱼᱟ ᱦᱮᱸ ᱟᱫᱚ ᱢᱚᱱᱮ ᱡᱤᱣᱤ ᱢᱤᱫᱴᱟᱝ ᱟᱹᱰᱤ ᱨᱮᱭᱟᱲ ᱜᱮ ᱥᱮ ᱢᱚᱱᱮ ᱡᱤᱣᱤ ᱢᱤᱫᱴᱟᱝ ᱟᱸᱥ ᱢᱮᱴᱟᱣᱮᱱ ᱞᱮᱠᱟ ᱛᱤᱨᱯᱤᱫᱚᱜᱼᱟ ᱢᱚᱱᱮ ᱚᱱᱠᱟ ᱚᱱᱟ ᱫᱟᱜ ᱛᱮ ᱟᱹᱰᱤ ᱢᱚᱸᱡᱽ ᱢᱮᱱ ᱛᱟᱦᱮᱱᱟ ᱠᱚ ᱯᱟᱭᱨᱟ ᱞᱮᱱ ᱨᱮᱦᱚᱸ ᱟᱹᱰᱤ ᱢᱟᱱᱮ ᱦᱚᱲᱢᱚ ᱯᱷᱨᱮᱥ ᱛᱟᱦᱮᱱᱟ ᱟᱨᱠᱤ ᱱᱤᱭᱟᱹ ᱪᱷᱟᱰᱟ ᱦᱚᱸ ᱞᱟᱹᱭ ᱞᱮᱠᱷᱟᱱ ᱞᱟᱹᱭ ᱜᱟᱱᱚᱜᱼᱟ ᱚᱸᱰᱮᱱᱟᱜ ᱳᱭᱛᱤᱡᱚ ᱢᱤᱫᱴᱟᱝ ᱟᱹᱰᱤ ᱢᱚᱸᱡᱽ ᱢᱮᱱᱟᱜ ᱟᱠᱟᱫᱟ ᱥᱟᱶᱛᱮ ᱚᱸᱰᱮ ᱞᱟᱹᱭᱟ ᱠᱚ ᱵᱟᱝ ᱢᱟ ᱪᱚᱱᱫᱽᱨᱚ ᱵᱚᱨᱢᱟᱼᱼ ᱧᱩᱛᱩᱢᱟᱱ ᱢᱤᱫᱴᱟᱝ ᱨᱟᱡᱟ ᱟᱜ ᱢᱤᱫᱴᱟᱝ ᱥᱤᱞᱟ ᱞᱤᱯᱤ ᱢᱮᱱᱟᱜ-ᱟ᱾ ᱛᱚ ᱚᱱᱟ ᱫᱚ ᱦᱟᱸᱜ ᱫᱚᱢ ᱫᱟᱨᱦᱟ ᱥᱮᱫ ᱢᱮᱱ ᱫᱟᱠᱚ ᱦᱟᱸᱜ ᱛᱟᱭᱚᱢ ᱯᱟᱥᱴᱟ ᱢᱮᱱᱟᱜᱼᱟ ᱥᱩᱥᱱᱤ ᱵᱩᱨᱩ ᱛᱟᱭᱚᱢ ᱯᱟᱥᱴᱟ ᱯᱷᱩᱱᱩᱜ ᱟ ᱚᱱᱟ ᱦᱟᱸᱜ ᱞᱟᱹᱭ ᱞᱮᱠᱷᱟᱱ ᱢᱤᱫᱴᱟᱝ ᱢᱤᱫᱴᱟᱝ ᱟ ᱟᱹᱛᱩ ᱥᱩᱨ ᱨᱮ ᱦᱟᱸᱜ ᱥᱤᱣᱞᱤᱵᱚᱱᱟ ᱧᱩᱛᱩᱢ ᱢᱤᱫᱴᱟᱝ ᱟᱹᱛᱩ ᱠᱟᱱᱟ ᱛᱚ ᱚᱱᱟ ᱥᱩᱨ ᱥᱩᱯᱩᱨ ᱨᱮᱜᱮ ᱦᱟᱸᱜ ᱢᱮᱱᱟᱜᱼᱟᱜ ᱫᱚᱢ ᱫᱟᱨᱦᱟ ᱧᱩᱛᱩᱢ ᱠᱚ ᱞᱟᱹᱭᱮᱫᱟ ᱛᱚ ᱚᱸᱰᱮ ᱦᱟᱸᱜ ᱧᱮᱞ ᱠᱟᱱᱟ ᱵᱟᱝᱢᱟ ᱪᱚᱱᱫᱨᱚ ᱵᱚᱨᱢᱟ ᱧᱩᱛᱩᱢᱟᱱ ᱢᱤᱫᱴᱟᱝ ᱨᱟᱡᱟ ᱦᱮᱸ ᱱᱩᱭ ᱛᱟᱦᱮᱸ ᱠᱟᱱᱟᱭ ᱛᱚ ᱩᱱᱤᱭᱟᱜ ᱚᱠᱛᱚ ᱨᱮ ᱚᱱᱟ ᱥᱤᱞᱟ ᱞᱤᱯᱤ ᱚᱸᱰᱮ ᱢᱟᱱᱮ ᱪᱷᱟᱯᱟ ᱢᱮᱱᱟᱜᱼᱟ ᱟᱨᱠᱤ ᱫᱷᱤᱨᱤ ᱛᱮ
ᱦᱳᱭ ᱜᱚᱝᱠᱮ ᱟᱫᱚ ᱦᱳᱭ ᱴᱷᱤᱠ ᱜᱮᱭᱟ ᱚᱱᱠᱟᱜ ᱜᱮ ᱢᱟᱱᱮ ᱱᱚᱜᱼᱚ ᱱᱚᱝᱠᱟ ᱦᱟᱸᱜ ᱠᱟᱛᱷᱟ ᱫᱚ ᱦᱩᱭᱩᱜ ᱠᱟᱱᱟ ᱱᱚᱝᱠᱭᱱᱟ ᱟᱞᱟᱝ ᱫᱚ ᱟᱰᱤ ᱡᱮᱞᱮᱧ ᱡᱮᱞᱮᱧ ᱞᱟᱝ ᱜᱟᱞᱢᱟᱨᱟᱜ ᱠᱟᱱᱟ ᱟᱫᱚ ᱱᱚᱝᱠᱟ ᱞᱮᱠᱟ ᱠᱚ ᱢᱮᱱ ᱠᱟᱫᱟ ᱡᱮ ᱱᱚᱠᱟ ᱡᱮ ᱵᱟᱝ ᱜᱟᱞᱢᱟᱨᱟᱣ ᱞᱮᱠᱷᱟᱱ ᱜᱮ ᱱᱟᱯᱟᱭᱚᱜᱼᱟ ᱪᱮᱫᱟᱜ ᱵᱟᱝᱢᱟ ᱦᱟᱯᱮ ᱱᱟᱦ ᱡᱟᱦᱟᱸᱭ ᱴᱨᱟᱱᱥᱠᱨᱤᱯᱥᱮᱱ ᱠᱚ ᱠᱚᱨᱟᱣᱟ ᱮᱱᱠᱷᱟᱱ ᱩᱱᱠᱩ ᱚᱱᱟ ᱴᱨᱟᱱᱥᱠᱨᱤᱯᱥᱮᱱ ᱠᱚᱨᱟᱣ ᱨᱮ ᱚᱠᱟ ᱞᱮᱠᱟ ᱮᱴᱠᱮᱴᱚᱬᱮ ᱦᱩᱭᱩᱜᱼᱟ ᱛᱚ ᱟᱞᱟ ᱦᱚᱸ ᱚᱱᱠᱟ ᱞᱮᱠᱟᱞᱟᱝ ᱠᱚᱨᱟᱣᱫᱟ ᱟᱹᱰᱤ ᱢᱟᱨᱟᱝ ᱢᱟᱨᱟᱝ ᱚᱱᱠᱟ ᱫᱚ ᱵᱟᱞᱟᱝ ᱠᱚᱨᱟᱣᱟ ᱦᱚᱭ ᱟᱛ ᱚᱱᱠᱟ ᱞᱮᱠᱟ ᱥᱩᱥᱩᱱᱤᱭᱟᱹ ᱵᱩᱨᱩ ᱫᱚ ᱜᱚᱝᱠᱮ ᱪᱟᱞᱟᱣ ᱫᱚ ᱪᱟᱞᱟᱣ ᱵᱟᱲᱟ ᱦᱩᱭ ᱠᱟᱱ ᱜᱮᱭᱟ ᱟᱨ ᱵᱟᱝᱟ ᱚᱸᱰᱮ ᱜᱮ ᱥᱩᱥᱩᱱᱤᱭᱟᱹ ᱵᱩᱨᱩ ᱥᱩᱨ ᱨᱮᱜᱮ ᱯᱟᱲᱦᱟᱣ ᱚᱸᱰᱮ ᱢᱤᱫᱴᱮᱡ ᱪᱟᱸᱫᱲᱟ ᱜᱮᱟᱹᱭ ᱥᱤ ᱦᱟᱭᱥᱠᱩᱞ ᱛᱟᱦᱮᱱᱟ ᱥᱟᱱᱛᱟᱞᱤ ᱢᱤᱰᱤᱭᱢ ᱛᱚ ᱚᱸᱰᱮ ᱜᱮ ᱯᱟᱲᱦᱟᱣ ᱦᱩᱭ ᱠᱟᱱᱟ ᱛᱚ ᱚᱸᱰᱮ ᱠᱷᱚᱱ ᱟᱭᱢᱟ ᱫᱷᱟᱶ ᱜᱮ ᱚᱸᱰᱮ ᱥᱩᱥᱩᱱᱤᱭᱟᱹ ᱵᱩᱨᱩ ᱚ ᱦᱮᱸ ᱫᱟ ᱪᱟᱞᱟᱣ ᱦᱩᱭ ᱠᱟᱱᱟ ᱟᱨ ᱚᱱᱟ ᱰᱚᱢ ᱫᱷᱟᱨᱟ ᱚᱸᱰᱮ ᱦᱚᱸ ᱪᱟᱞᱟᱣ ᱵᱟᱲᱟ ᱦᱩᱭ ᱠᱟᱱᱟ ᱵᱮᱥ ᱫᱚ ᱵᱷᱟᱹᱜᱤ ᱜᱮ ᱵᱩᱡᱷᱟᱹᱜᱼᱟ ᱜᱚᱝᱠᱮ ᱟᱨ ᱛᱟᱞᱮ ᱚᱱᱠᱟ ᱞᱮᱠᱟ ᱧᱤᱛᱚᱜ ᱢᱟ ᱚᱠᱛᱚ ᱠᱚᱦᱚᱸ ᱦᱩᱭ ᱮᱱ ᱛᱟᱞᱟᱝᱼᱟ ᱦᱮᱸᱥᱮ
ᱦᱳᱭ ᱜᱚᱝ